ᱦᱮᱞᱳ ᱦᱮᱸ ᱟᱸᱡᱚᱢᱚᱜ ᱠᱟᱱᱟ ᱡᱳᱨᱮ ᱜᱮ ᱚ ᱦᱮᱸ ᱥᱟᱹᱜᱩᱱ ᱥᱮᱛᱟᱜ ᱜᱮ
ᱪᱮᱫ ᱠᱚ ᱵᱮᱱ ᱪᱤᱠᱟᱹ ᱵᱟᱲᱟᱭᱮᱜ-ᱟ
ᱪᱤᱠᱟᱹ ᱦᱚᱸ ᱵᱟᱝᱜᱮ ᱦᱚᱸᱜᱼᱚᱭ ᱠᱮᱱᱮᱞ ᱥᱮᱫ ᱞᱤᱧ ᱦᱮᱡ ᱠᱟᱱᱟ ᱱᱚᱜᱼᱚᱭ ᱤᱭᱟᱹ ᱜᱷᱩᱱᱤ ᱞᱤᱧ ᱰᱟᱣ ᱞᱮᱼᱟ ᱛᱚ
ᱦᱟᱸ
ᱚᱱᱟᱜᱮ ᱫᱟᱜ ᱠᱚ ᱨᱟᱠᱟᱵ ᱠᱟᱱᱟ ᱱᱤᱛᱚᱜ ᱫᱚ ᱱᱚᱜᱼᱚᱭ ᱦᱟᱹᱠᱩ ᱠᱚ ᱠᱟᱹᱴᱤᱡ ᱠᱚ ᱡᱷᱟᱹᱞᱤ ᱵᱟᱲᱟ ᱧᱚᱜ ᱟᱠᱟᱱᱟ᱾
ᱚ ᱛᱚ ᱛᱟᱦᱞᱮ ᱟᱭᱩᱵ ᱵᱮᱲᱟ ᱛᱚ ᱛᱟᱦᱚᱞᱮ ᱫᱚᱢᱮ ᱟᱯᱮᱥᱮᱫ ᱠᱟᱹᱡ ᱟᱭᱢᱟ ᱧᱚᱜ ᱜᱮ ᱡᱟᱹᱱᱤᱡ ᱫᱟᱜ ᱧᱚᱜ
ᱦᱮᱸ ᱫᱟᱜ ᱧᱚᱜ ᱟᱠᱟᱫᱟᱭ ᱠᱮᱱᱮᱞ ᱫᱟᱜ ᱚᱱᱟᱛᱮ ᱱᱚᱜ ᱚᱭ ᱞᱤᱸᱡᱤ ᱟᱬᱜᱚᱱ ᱠᱟᱱᱟ᱾ ᱛᱚ ᱩᱸ
ᱛᱟᱞᱦᱮ ᱛᱤᱱᱟᱹᱜ ᱜᱟᱱ ᱠᱚ ᱡᱷᱟᱹᱞᱤᱭᱟᱫ ᱵᱮᱱᱟ
ᱡᱷᱟᱹᱞᱤᱭ ᱠᱟᱱᱟ ᱠᱚ ᱛᱟᱞᱟ ᱵᱟᱹᱞᱛᱤ ᱜᱟᱱ
ᱦ ᱟᱹᱰᱤ ᱟᱭᱢᱟ ᱧᱚᱜ ᱜᱮᱛᱚ
ᱦᱳᱭ ᱥᱟᱺᱜᱤᱧ ᱰᱮᱨᱤᱧᱚᱜ ᱜᱮ ᱚᱰᱟᱣ ᱦᱩᱭ ᱞᱮᱱᱟ ᱛᱚ
ᱚ
ᱚᱱᱟᱛᱮ
ᱟᱫᱚ ᱱᱟᱯᱟᱭ ᱵᱟᱲᱟ ᱜᱮᱭᱟ ᱵᱮᱱ ᱛᱚ
ᱦᱮᱸ ᱱᱟᱯᱟᱭ ᱵᱟᱲᱟ ᱜᱮᱭᱟᱞᱤᱧ
ᱟᱹᱞᱤᱧ ᱤᱧ ᱦᱚᱸ ᱱᱟᱯᱟᱭ ᱵᱟᱰᱟ ᱜᱮᱭᱟ ᱞᱤᱧ
ᱚ ᱦᱮᱸᱛᱚ ᱟᱫᱚ ᱛᱟᱦᱚᱞᱮ ᱚᱱᱟ ᱢᱟ ᱡᱟᱹᱯᱩᱫ ᱢᱟ
ᱦᱮᱸ ᱵᱮᱨᱟᱥ ᱵᱮᱨᱟᱥ ᱠᱟᱱᱟᱵᱤᱱ ᱥᱮᱵᱟ ᱟᱹᱵᱤᱱ
ᱟᱹᱣᱨᱤ ᱟᱹᱨᱤ ᱵᱨᱥᱚᱜᱼᱟᱞᱤᱧ ᱦᱟᱸᱜ ᱠᱷᱟᱱ ᱪᱟᱞᱟᱣ ᱵᱟᱲᱟ ᱠᱟᱛᱮᱫ
ᱦᱮᱸ ᱦᱮᱸ
ᱟᱨ ᱟᱹᱵᱤᱱ ᱫᱚ
ᱦᱚᱜ-ᱚᱭ ᱵᱮᱨᱟᱥᱚᱜ ᱠᱟᱱᱟᱞᱤᱧ ᱱᱤᱛᱚᱜ ᱱᱟ
ᱦᱮᱸ ᱛᱚ ᱚ
ᱦᱮᱸ
ᱛᱟᱦᱞᱮ ᱟᱯᱮ ᱚᱱᱛᱮ ᱫᱚ ᱚᱝᱠᱟ ᱤᱭᱟᱹ ᱠᱚᱫᱚ ᱠᱮᱱᱮᱞ ᱠᱚᱫᱚ ᱵᱟᱹᱱᱩᱜ ᱟᱠᱟᱜ-ᱟ
ᱟᱞᱮ ᱥᱮᱫ ᱫᱚ ᱠᱮᱱᱮᱞ ᱠᱚᱫᱚ ᱵᱟᱹᱱᱩᱜ ᱟᱠᱟᱜ-ᱟ ᱡᱟᱦᱟᱸ ᱥᱮᱨᱢᱟ ᱡᱟᱹᱲᱤ ᱛᱮᱜᱮ ᱠᱟᱹᱡ ᱚᱱᱟ ᱛᱮᱜᱮ ᱢᱮᱱᱟᱜ ᱞᱮᱭᱟ ᱡᱩᱫᱤ ᱥᱮᱨᱢᱟ ᱡᱟᱹᱲᱤ ᱱᱤᱭᱟᱹ ᱫᱷᱟ ᱦᱤᱡᱩᱜ ᱠᱟᱱᱟ ᱨᱤᱢᱤᱞ ᱢᱟ ᱨᱟᱠᱟᱵ ᱠᱟᱫ ᱱᱤᱨᱟᱥᱟ ᱛᱮᱜᱮ ᱪᱟᱥ ᱪᱟᱥ ᱢᱟᱛᱞᱮ
ᱟᱨ ᱛᱟᱦᱚᱞᱮ ᱫᱚ ᱦᱟᱹᱠᱩ ᱠᱚᱫᱚ ᱚᱠᱟ ᱠᱚᱨᱮ ᱯᱮ ᱥᱟᱵ ᱵᱟᱲᱟ ᱠᱚᱣᱟ ᱛᱟᱦᱚᱞᱮ
ᱦᱮᱸ ᱚᱱᱟ ᱥᱮᱨᱢᱟ ᱡᱟᱹᱲᱤ ᱡᱟᱦᱟᱸ ᱠᱚᱨᱮ ᱵᱟᱸᱫᱽ ᱯᱩᱠᱷᱨᱤ ᱠᱚᱨᱮ ᱠᱟᱹᱡ ᱛᱚᱵᱟᱜ ᱠᱚ ᱚᱱᱟ ᱠᱚᱨᱮ ᱜᱮ ᱟᱨᱠᱤ ᱪᱷᱳᱴᱳ ᱠᱷᱟᱴᱳ ᱠᱟᱹᱡ ᱱᱟᱞᱟ ᱞᱮᱠᱟᱱᱟᱜ ᱢᱮᱱᱟᱜᱼᱟ ᱡᱟᱦᱟᱸ ᱫᱚ ᱫᱟᱜ ᱞᱤᱱᱡᱤᱭᱟ ᱚᱱᱟ ᱠᱚᱨᱮ ᱜᱮ ᱥᱟᱵ ᱵᱟᱲᱟ ᱠᱚ ᱦᱩᱭᱩᱜᱼᱟ ᱦᱟᱹᱠᱩ ᱠᱚᱫᱚ
ᱦᱮᱸ ᱦᱮᱸ ᱛᱟᱦᱞᱮ ᱟᱯᱮᱥᱮᱫ ᱫᱚ ᱚᱱᱟ ᱵᱟᱹᱫ ᱵᱟᱹᱭᱦᱟᱹᱲ ᱠᱚᱨᱮ ᱫᱚ ᱚᱱᱠᱟ ᱠᱟᱴᱠᱚᱢ ᱠᱚᱠᱚ ᱧᱟᱢᱚᱜ ᱠᱟᱱᱟ ᱥᱮ ᱵᱟᱝ ᱱᱮᱛᱟᱨ ᱫᱚ
ᱧᱟᱢᱚᱜ ᱟᱠᱚ ᱟᱫᱚ ᱠᱟᱹᱡ ᱫᱟᱜ ᱧᱚᱜ ᱞᱮᱠᱷᱟᱡ ᱜᱮ ᱫᱟᱜ ᱠᱚ ᱟᱹᱣᱨᱤ ᱛᱚᱢᱵᱟ ᱛᱚ ᱧᱟᱢᱚ ᱟᱠᱚ
ᱦᱮᱸ ᱦᱳᱭ
ᱟᱪᱪᱷᱟ ᱟᱨ ᱤᱭᱟᱹ ᱠᱚᱫᱚ ᱛᱟᱦᱞᱮ
ᱛᱟᱦᱚᱞᱮ ᱱᱤᱛᱚᱜ ᱢᱟ ᱱᱚᱜᱼᱚᱭ ᱡᱟᱹᱯᱩᱫᱟ ᱚᱱᱠᱟ ᱟᱵᱚᱥᱮᱜ ᱢᱟ
ᱦᱟᱸ ᱦᱟᱸ
ᱟᱫᱚ ᱱᱚᱣᱟ ᱡᱟᱹᱯᱩᱫ ᱨᱮ ᱛᱟᱦᱞᱮ ᱟᱫᱚ ᱚᱠᱟᱞᱮᱠᱟ ᱟᱹᱭᱠᱟᱹᱜ ᱠᱟᱱᱟ ᱠᱟᱹᱴᱤᱡ ᱵᱤᱱ ᱞᱟᱹᱭ ᱞᱮᱠᱷᱟᱱ
ᱱᱚᱣᱟ ᱡᱟᱹᱯᱩᱫ ᱨᱮ ᱫᱚᱨᱠᱟᱨ ᱢᱚᱡᱽ ᱜᱮ ᱟᱫᱚ ᱱᱤᱭᱟᱹ ᱢᱚᱡᱽᱜᱤ ᱟᱫᱚ ᱠᱟᱹᱡ ᱡᱟᱹᱥᱛᱤ ᱧᱚᱜ ᱮ ᱡᱟᱹᱯᱩᱫ ᱞᱮᱠᱷᱟᱡ ᱫᱟᱜ ᱠᱚ ᱠᱟᱹᱡ ᱛᱚᱸᱵᱟ ᱞᱮᱱᱠᱷᱟᱡ ᱡᱮ ᱨᱚᱦᱚᱭ ᱵᱟᱲᱟ ᱦᱩᱭ ᱠᱚᱜᱼᱟ
ᱟᱨ ᱪᱟᱥᱵᱟᱥ ᱟᱨᱠᱤ ᱨᱚᱦᱚᱭ ᱵᱟᱲᱟ ᱠᱚ ᱠᱟᱹᱴᱤᱡ ᱟᱹᱰᱤ ᱵᱷᱟᱹᱜᱤ ᱧᱚᱜ ᱵᱩᱡᱷᱟᱹᱣ ᱠᱚᱜᱟ ᱚᱱᱟ ᱡᱟᱹᱯᱩᱫ ᱨᱮ ᱦᱮᱸ ᱥᱮ ᱵᱟᱝ
ᱦᱮᱸ ᱦᱮᱸ
ᱦᱮᱸ
ᱟᱯᱮ ᱥᱮᱫ ᱫᱚ ᱚᱠᱟ ᱡᱟᱹᱥᱛᱤ ᱧᱚᱜ ᱜᱮᱭᱟ ᱢᱟᱱᱮ ᱚᱠᱟ ᱰᱟᱝᱨᱤ ᱠᱟᱰᱟ ᱛᱮᱠᱚ ᱥᱤᱪᱚᱭᱟ ᱠᱷᱮᱛ ᱵᱟᱹᱭᱦᱟᱹᱲ ᱥᱮ ᱴᱟᱠᱴᱚᱨ ᱛᱮᱯᱮ ᱥᱤ ᱦᱚᱪᱚᱭ ᱜᱮᱭᱟ ᱵᱟᱹᱭᱦᱟᱹᱲ ᱠᱚ ᱠᱷᱮᱛ ᱵᱟᱹᱭᱦᱟᱹᱲ ᱠᱚ
ᱟᱞᱮ ᱥᱮᱫ ᱫᱚ ᱟᱞᱮᱥᱮᱫ ᱢᱟ ᱱᱮᱛᱟᱨ ᱢᱟ ᱡᱟᱹᱥᱛᱤ ᱫᱤᱱ ᱢᱟ ᱵᱚᱫᱚᱞ ᱪᱟᱞᱟᱜ ᱠᱟᱱᱟ ᱟᱫᱚ ᱵᱤᱥᱤᱨ ᱵᱷᱟᱜ ᱱᱮᱛᱟᱨ ᱢᱟ ᱰᱟᱹᱝᱨᱤ ᱠᱚᱫᱚ ᱚᱱᱠᱟ ᱵᱟᱠᱚ ᱵᱮᱵᱚᱦᱟᱨᱮᱫ
ᱦᱮᱸ ᱦᱮᱸ
ᱟᱫᱚ ᱵᱮᱥᱤ ᱚᱱᱟ ᱴᱨᱟᱠᱴᱟᱨ ᱢᱮᱥᱤᱱ ᱛᱮᱜᱮ ᱠᱚ ᱤᱭᱟᱹ ᱪᱮᱫᱟ ᱥᱤ ᱦᱚᱪᱚᱭᱫᱟ ᱱᱮᱛᱟᱨ ᱢᱟ ᱦᱳᱭ
ᱦᱮᱸ ᱦᱮᱸ ᱟᱞᱮᱥᱮᱫ ᱦᱚᱸ ᱚᱱᱠᱟᱜᱮ ᱴᱨᱟᱠᱴᱟᱨ ᱛᱮᱜᱮ ᱚᱱᱟ ᱠᱚᱫᱚ ᱡᱟᱹᱥᱛᱤ ᱧᱚᱜ ᱠᱟᱱᱟ ᱛᱚ ᱟᱫᱚ ᱱᱮᱛᱟᱨ ᱢᱟ ᱚᱱᱠᱟ ᱦᱚᱲ ᱵᱟᱠᱚ ᱠᱷᱟᱴᱟᱜ ᱠᱟᱱᱟ ᱛᱮᱫᱚ ᱵᱟᱠᱚ ᱥᱤ ᱪᱦᱚᱪᱚᱭᱫᱟ
ᱦᱮᱸ ᱦᱮᱸ ᱦᱳᱭ ᱵᱮᱥᱤᱨ ᱵᱷᱟᱜ ᱠᱚᱣᱟᱫᱚ ᱢᱮᱥᱤᱱ ᱠᱚᱜᱮ ᱠᱚ ᱞᱟᱜᱟᱣᱫᱟ ᱱᱚᱜᱼᱚᱭ ᱮᱱᱛᱮᱜ ᱱᱮᱛᱟᱨ ᱢᱟ ᱡᱩᱜᱽ ᱦᱚᱸ ᱵᱚᱫᱚᱞᱚᱜ ᱠᱟᱱᱟ ᱛᱚ ᱠᱟᱹᱴᱤᱡ ᱴᱮᱠᱱᱳᱞᱚᱡᱤ ᱡᱟᱦᱟᱸ ᱟᱨᱠᱤ ᱤᱭᱟᱹ ᱦᱚᱸ ᱤᱭᱟᱹᱜ ᱠᱟᱱᱟ ᱡᱮᱢᱚᱱ ᱦᱳᱲᱳ ᱤᱨ ᱢᱮᱥᱤᱱ ᱦᱳᱭ ᱦᱳᱭ
ᱦᱩᱸ ᱚᱸᱰᱮ ᱢᱮᱥᱤᱱ ᱛᱮ ᱥᱤ ᱞᱮᱠᱷᱟᱱ ᱠᱤ ᱚᱞᱯᱚ ᱥᱚᱢᱚᱭ ᱛᱮᱜᱮ ᱦᱳᱭ ᱜᱚᱫᱚᱜᱼᱟ ᱟᱨ ᱞᱚᱜᱚᱱ ᱫᱷᱟᱨᱟ ᱧᱚᱜ ᱜᱮ
ᱦᱮᱸ ᱦᱮᱸ ᱥᱮ ᱠᱟᱹᱢᱤᱱ ᱯᱟᱸᱡᱟ ᱦᱚᱸ ᱵᱟᱝ ᱞᱟᱜᱟᱜᱼᱟ ᱥᱮ ᱵᱟᱝ
ᱦᱮᱸ ᱦᱮᱸ ᱟᱫᱚ ᱟᱨ ᱱᱮᱛᱟᱨ ᱢᱟ ᱵᱤᱛᱟᱹ ᱞᱟ ᱠᱚ ᱛᱚ ᱵᱟᱝ ᱦᱳᱭᱳᱜ ᱠᱟᱱᱟ ᱚᱱᱟ ᱢᱮᱥᱤᱱ ᱛᱮᱜᱮ ᱥᱤᱭᱳᱜ ᱠᱟᱜ ᱠᱟᱱᱟ ᱢᱮᱥᱤᱱ ᱛᱮᱜᱮ ᱵᱤᱛᱟᱹ ᱞᱟ ᱜᱚᱜ ᱠᱟᱱᱟ ᱟᱬᱜᱚᱢ ᱦᱚᱸ ᱚᱱᱟ ᱛᱮᱜᱮ ᱱᱮᱛᱟᱨ
ᱦᱮᱸ ᱦᱮᱸ ᱟᱨ ᱱᱮᱛᱟᱨ ᱢᱟ ᱚᱱᱠᱟ ᱠᱟᱹᱢᱤ ᱦᱚᱸ ᱵᱟᱠᱚ ᱠᱟᱹᱢᱤᱭᱫᱟ ᱚᱱᱠᱟ ᱠᱷᱩᱵ ᱮᱠᱴᱟ ᱫᱚ ᱛᱚ ᱚᱱᱟᱛᱮ ᱢᱮᱥᱤᱱ ᱠᱚ ᱳᱰᱳᱠ ᱠᱟᱜ ᱛᱮ ᱵᱟᱠᱚ ᱧᱟᱢᱚᱜ ᱨᱮᱦᱚᱸ ᱠᱟᱹᱴᱤᱡ ᱥᱩᱵᱤᱫᱷᱟ ᱠᱟᱱᱟ ᱯᱚᱭᱥᱟᱢ ᱮᱢ ᱞᱮᱠᱷᱟᱱ ᱴᱟᱠᱟ ᱠᱟᱹᱣᱰᱤ ᱥᱮ ᱵᱟᱝ ᱦᱳᱭ
ᱟᱫᱚ ᱚᱱᱟ ᱦᱚᱸ ᱱᱮᱛᱟᱨ ᱢᱟ ᱨᱚᱦᱚᱭ ᱢᱮᱥᱤᱱ ᱠᱚᱦᱚᱸ ᱦᱮᱡ ᱜᱚᱫ ᱠᱟᱱᱟ ᱚᱱᱟ ᱛᱮᱜᱮ ᱚᱫᱷᱤᱠᱟᱝᱥᱚ ᱦᱚᱲ ᱫᱚᱢᱟ ᱧᱮᱞ ᱦᱩᱭᱩᱜ ᱚᱱᱟ ᱛᱮᱜᱮ ᱠᱚ ᱨᱚᱦᱚᱭᱮᱜᱼᱟ
ᱡᱟᱦᱟᱸ ᱠᱚᱥᱮᱫ ᱠᱟᱹᱡ ᱪᱚᱞᱟᱣ ᱪᱚᱞᱛᱤ ᱠᱟᱹᱡ ᱡᱟᱹᱥᱛᱤ ᱧᱚᱜ ᱢᱮᱱᱟᱜᱼᱟ
ᱦᱳᱭ ᱨᱚᱦᱚᱭ ᱫᱟᱠᱚ ᱮᱱᱛᱮᱜ ᱤᱨ ᱦᱚᱸ ᱤᱨᱚᱜ ᱠᱟᱱᱟ ᱮᱱᱛᱮ
ᱦᱮᱸ
ᱡᱷᱚᱛᱚ ᱜᱮ ᱠᱷᱮᱛᱨᱮ ᱨᱮᱜᱮ ᱱᱚᱜᱚᱭ ᱡᱮᱢᱚᱱ ᱠᱷᱚᱥᱞᱟ ᱠᱚ ᱡᱮᱢᱚᱱ ᱡᱷᱚᱛᱚ ᱢᱤᱥᱤᱱ ᱜᱮ ᱚᱰᱚᱠ ᱤᱭᱟᱹ ᱞᱟᱹᱜᱤᱫ ᱛᱮ ᱥᱩᱵᱤᱫᱟ ᱠᱟᱱᱟ
ᱦᱮᱸ
ᱱᱮᱛᱟᱨ ᱯᱟᱹᱟᱦᱤᱞ ᱢᱟ ᱰᱟᱝᱨᱟ ᱜᱟᱹᱲᱤ ᱛᱮᱜᱮ ᱦᱳᱲᱳ ᱠᱚᱠᱚ ᱟᱹᱜᱩᱭ ᱛᱟᱦᱮᱸᱫᱼᱟ
ᱦᱮᱸ ᱩᱱ ᱥᱚᱢᱚᱭ ᱦᱚᱸ ᱰᱟᱝᱨᱟ ᱜᱟᱹᱰᱤ ᱛᱮ ᱜᱮᱠᱚ ᱟᱹᱜᱩᱭᱮᱫ ᱛᱟᱦᱮᱸᱜ-ᱟ
ᱟᱨ ᱱᱮᱛᱟᱨ ᱢᱟ ᱵᱮᱥᱤᱨ ᱵᱷᱟᱜᱽ ᱴᱨᱟᱠᱴᱟᱨ ᱨᱮᱠᱚ ᱵᱮᱵᱚᱦᱟᱨ ᱮᱫᱟ ᱟᱹᱜᱩ ᱞᱟᱹᱜᱤᱫ ᱛᱮ
ᱦᱮᱸ
ᱦᱩᱸ
ᱮᱛᱟᱨ ᱢᱟ ᱦᱩᱲᱩ ᱦᱩ ᱵᱟᱠᱚ ᱟᱹᱜᱩᱭ ᱫᱟ ᱠᱷᱟᱹᱞᱤ
ᱚᱱᱮᱠ ᱦᱚᱲ ᱠᱚᱦᱚᱸ ᱛᱚ ᱵᱟᱠᱚ ᱟᱹᱜᱩᱭ ᱮᱫᱟ ᱠᱷᱟᱹᱞᱤ ᱦᱳᱲᱳ ᱛᱮᱫ ᱮ ᱟᱹᱜᱩᱭ ᱫᱟ ᱠᱷᱚᱲ ᱢᱟ ᱠᱷᱮᱛ ᱨᱮᱠᱚ ᱠᱚ ᱫᱚᱢ ᱦᱚᱴᱚ ᱠᱟᱜ ᱫᱚ ᱢᱮᱥᱤᱱ ᱛᱮᱤᱨ ᱛᱟᱠᱚ ᱧᱮᱞᱚᱜ ᱠᱟᱱᱟ
ᱦᱮᱸ ᱦᱮᱸ ᱦᱮᱸ ᱢᱮᱥᱤᱱ ᱛᱮ ᱵᱤᱥᱤ
ᱦᱩᱸ
ᱛᱚ ᱱᱟᱯᱟᱭ ᱠᱟᱱ ᱜᱮᱭᱟ ᱵᱮᱥᱤ ᱠᱷᱟᱹᱴᱟᱹᱞᱤ ᱦᱚᱸ ᱵᱟᱝ ᱦᱩᱭᱩᱜ-ᱟ ᱛᱚ ᱚᱞᱯᱚ ᱴᱟᱹᱭᱤᱢ ᱛᱮᱜᱮ ᱤᱭᱟᱹ ᱜᱚᱫᱚᱜ-ᱟ ᱥᱮ ᱵᱟᱝ
ᱦᱩᱸ ᱟᱨ ᱱᱮᱛᱟᱨ ᱢᱟ ᱴᱟᱠᱟ ᱠᱟᱹᱣᱰᱤ ᱞᱮᱠᱷᱟ ᱞᱮᱠᱷᱟᱡ ᱜᱮ ᱚᱱᱟ ᱠᱚᱫᱚ
ᱦᱟᱸ ᱦᱳᱭ
ᱤ ᱢᱮᱥᱤᱱ ᱛᱮ ᱢᱤᱫ ᱜᱷᱟᱹᱲᱤᱡ ᱛᱮ ᱤᱨ ᱜᱚᱫ ᱠᱚᱛᱟᱢᱟᱭ
ᱵᱟᱠᱷᱟᱱ ᱫᱚ ᱱᱚᱜᱚᱭ ᱵᱚᱱ ᱤᱭᱟᱹᱭ ᱮᱫᱟ ᱤᱨ ᱠᱟᱛᱮᱫ ᱛᱟ ᱛᱟᱯᱚᱨᱮ ᱵᱚᱱ ᱤᱭᱟᱹ ᱫᱟ ᱥᱮ ᱚᱱᱮ ᱪᱮᱫ ᱠᱚ ᱞᱟᱹᱭᱟ ᱛᱟᱲᱤ
ᱜᱮ ᱱᱮᱛᱟᱨ ᱫᱚ ᱠᱷᱚᱲ ᱨᱮᱱᱟᱜ ᱪᱟᱞ ᱠᱚᱫᱚ ᱵᱟᱠᱚ ᱵᱮᱱᱟᱣᱮᱫ ᱜᱮᱭᱟ ᱟᱫᱚ ᱱᱮᱛᱟᱨ ᱫᱚ ᱴᱤᱱ ᱮᱰᱵᱷᱮᱥᱴᱟᱨ ᱛᱟᱨᱯᱚᱨᱮ ᱰᱷᱟᱞᱟᱭ
ᱦ
ᱦᱩᱸ ᱦᱩᱸ ᱟᱨ ᱱᱚᱝᱠᱟ ᱫᱚ ᱰᱟᱹᱝᱨᱤ ᱠᱚ ᱦᱚᱸ ᱛᱚ ᱵᱟᱠᱚ ᱫᱚᱦᱚᱭᱮᱫ ᱠᱚᱜᱮᱭᱟ ᱱᱮᱛᱟᱨ ᱫᱚ
ᱵᱟᱝ ᱚᱱᱠᱟ ᱫᱚ ᱠᱷᱩᱵ ᱮᱠᱴᱟ ᱫᱚ ᱵᱟᱠᱚ ᱫᱚᱦᱚᱭᱮᱫ ᱠᱚᱣᱟ
ᱡᱮ ᱦᱚᱲ ᱟᱹᱜᱩ ᱠᱟᱛᱮᱫ ᱡᱮ ᱰᱟᱹᱟᱝᱨᱤ ᱢᱮᱨᱚᱢ ᱠᱟᱹᱡ ᱡᱚᱢ ᱦᱚᱪᱚ ᱠᱚ ᱦᱩᱭᱩᱜ-ᱟ ᱵᱟᱝ ᱱᱤᱛᱚᱜ ᱫᱚ ᱵᱟᱠᱚ ᱫᱚᱦᱚᱭᱮᱫ ᱠᱚᱣᱟ ᱫᱚ ᱠᱷᱮᱛ ᱵᱟᱹᱭᱦᱟᱹᱲ ᱨᱮᱜᱮ ᱠᱚ ᱤᱨ ᱫᱚᱦᱚ ᱦᱚᱴᱚᱠᱟᱜ ᱠᱟᱱᱟ ᱤᱨ ᱠᱟᱛᱮᱫ ᱠᱷᱟᱹᱞᱤ ᱦᱳᱲᱩ ᱛᱮᱫ ᱠᱚ ᱟᱜᱩᱭᱫᱟ
ᱦᱳᱭ ᱦᱳᱭ ᱱᱟᱯᱟᱭ ᱠᱟᱱ ᱜᱮᱭᱟ ᱱᱚᱛᱮ ᱡᱩᱜᱽ ᱵᱚᱫᱚᱞ ᱟᱠᱟᱱᱟ ᱛᱚ
ᱦᱮᱸ ᱱᱮᱛᱟᱨ ᱫᱚ ᱡᱩᱠ ᱵᱚᱫᱚᱞ ᱪᱟᱞᱟᱜ ᱠᱟᱱᱟ ᱛᱚ
ᱦᱮᱸ ᱛᱚ ᱱᱟᱯᱟᱭ ᱵᱩᱡᱷᱟᱹᱜ ᱠᱟᱱᱟ ᱚᱱᱠᱟ ᱠᱟᱛᱮᱜ ᱦᱮ ᱥᱮ ᱵᱟᱝ ᱦᱮᱸ ᱦᱮᱞᱳ
ᱦᱩᱸ ᱪᱮᱫ ᱵᱮᱤᱱ ᱞᱟᱹᱭᱮᱫ ᱛᱟᱦᱮᱸᱱᱟ
ᱚᱞ ᱞᱤᱫᱤ ᱞᱤᱧ ᱚᱱᱟ ᱠᱚ ᱱᱤᱛᱚᱜ ᱡᱚᱛᱚ ᱰᱮᱵᱷᱞᱚᱯᱚᱜ ᱠᱟᱱᱛᱮᱤᱛᱚᱜ ᱟᱨᱚ ᱱᱟᱯᱟᱭ ᱵᱩᱡᱷᱟᱹᱜ ᱠᱟᱱᱟ ᱡᱚᱛᱚ ᱟᱨᱠᱤ ᱠᱳᱱᱳ ᱤᱭᱟᱹ ᱡᱮ ᱵᱮᱥᱤ ᱧᱚᱜ ᱟᱨ ᱠᱤ ᱠᱷᱟᱴᱟ ᱡᱤᱱᱤᱥᱴᱟᱜ ᱦᱚᱸ ᱵᱟᱝ ᱦᱩᱭᱩᱜ ᱠᱟᱱᱟ ᱠᱟᱱ ᱛᱟᱵᱚᱱᱟ ᱟᱞᱠᱟᱣ ᱦᱳᱭ
ᱛᱟᱨ ᱟᱭᱢᱟ ᱦᱚᱲ ᱜᱮ ᱩᱱᱟᱹᱜ ᱴᱟᱜ ᱠᱷᱩᱵᱠᱴᱟ ᱫᱚ ᱵᱟᱠᱚ ᱠᱷᱟᱴᱟᱜ ᱠᱟᱱᱟ ᱚᱱᱟ ᱧᱮᱞ ᱦᱩᱭᱩᱜ ᱠᱟᱱᱟ ᱚᱱᱟ ᱛᱮ ᱡᱚᱛᱚ ᱠᱤᱪᱷᱩ ᱢᱮᱥᱤᱱ ᱢᱮᱱᱟᱜ ᱛᱟᱭ ᱜᱮᱭᱟ
ᱢᱮᱥᱤᱱ ᱛᱮᱜᱮ ᱥᱤ ᱦᱚᱪᱚᱭᱮᱫᱟ ᱢᱮᱥᱤᱱ ᱛᱮᱜᱮ ᱨᱚᱦᱚᱭ ᱦᱚᱪᱚᱭ ᱮᱫᱟᱭ ᱢᱮᱥᱤᱱ ᱛᱮᱜᱮ ᱤᱨ ᱦᱚᱪᱚᱭ ᱮᱫᱟ ᱚᱱᱟ ᱧᱮᱞᱚᱜ ᱠᱟᱱᱟ ᱛᱚ ᱢᱮᱥᱤᱱ ᱛᱮᱜᱮ ᱠᱟᱢᱤ ᱪᱚᱝ
ᱦᱩᱸ
ᱦᱩᱸ
ᱚᱱᱟ ᱛᱮ ᱱᱟᱯᱟᱭ ᱠᱟᱱ ᱜᱮᱭᱟ
ᱱᱮᱛᱟᱨ ᱢᱟ ᱡᱟᱦᱟᱸᱭ ᱟᱜ ᱴᱟᱠᱟ ᱠᱚ ᱩᱱ ᱡᱚᱠᱷᱚᱱ ᱠᱤᱨᱤᱧ ᱧᱚᱜ ᱢᱮᱱᱟᱜ ᱛᱟᱭᱟ ᱩᱱᱤ ᱫᱚ ᱢᱮᱹᱥᱤᱱ ᱜᱮᱭ ᱦᱟᱛᱟᱣ ᱩᱛᱟᱹᱨ ᱠᱟᱜ ᱠᱟᱱᱟᱭ
ᱦᱳᱭ ᱦᱮᱸ
ᱚᱱᱟ ᱦᱚᱸ ᱥᱩᱵᱤᱫᱷᱟ ᱟᱭᱟᱜ ᱦᱚᱸᱭ ᱤᱨ ᱮᱫ ᱛᱟᱭᱟ ᱟᱨ ᱥᱟᱱᱟᱢ ᱦᱚᱲᱟᱜ ᱦᱚᱸ ᱤᱨ ᱠᱟᱛᱟ ᱠᱚ ᱠᱟᱱᱟᱭ
ᱦᱮᱸ ᱦᱮᱸ
ᱦᱮᱸ
ᱟᱨ ᱤᱭᱟᱹ ᱠᱚᱫᱚ ᱛᱟᱦᱚᱞᱮ ᱟᱯᱮ ᱥᱮᱫ ᱢᱟ ᱟᱯᱮᱥᱮᱫ ᱫᱚ ᱪᱮᱫ ᱞᱮᱠᱟ ᱟᱯᱮᱥᱮᱫ ᱫᱚ ᱤᱭᱟᱹ ᱤᱭᱟᱹ ᱫᱤᱥᱚᱢ ᱠᱟᱱᱟ ᱥᱮ ᱪᱮᱫ ᱵᱩᱨᱩ ᱫᱤᱥᱚᱢ ᱥᱮ ᱮᱢᱱᱤ? ᱤᱭᱟᱹ ᱫᱤᱥᱚᱢ ᱠᱟᱱ ᱛᱟᱯᱮᱭᱟ
ᱟᱞᱮᱥᱮᱫ ᱫᱚ ᱵᱩᱨᱩ ᱫᱤᱥᱚᱢ ᱫᱚ ᱵᱟᱝ ᱠᱟᱹᱡ ᱴᱟᱺᱰᱤ ᱧᱚᱜ ᱜᱮᱭᱟ ᱟᱨᱠᱤ
ᱚ ᱦᱮᱸᱛᱚ
ᱦᱮᱸ ᱛᱚ ᱟᱯᱮ ᱥᱮᱫ?
ᱟᱞᱮ ᱥᱮᱫ ᱦᱚᱸ ᱚᱱᱠᱟ ᱜᱮ ᱟᱯᱮ ᱥᱮᱫ ᱞᱮᱠᱟ ᱜᱮ ᱥᱚᱢᱚᱛᱚᱞ ᱧᱚᱜ ᱜᱮ
ᱮ ᱵᱩᱨᱩ ᱵᱚᱸᱜᱟ ᱧᱮᱞ ᱫᱚᱵᱤᱱ ᱪᱟᱞᱟᱜ ᱠᱟᱱᱟ ᱛᱚ ᱱᱤᱭᱟᱹ ᱫᱷᱟᱣ?
ᱱᱤᱭᱟᱹ ᱫᱷᱟᱣ ᱦᱮᱸ ᱪᱟ ᱟᱹᱞᱤᱧ ᱱᱤᱭᱟᱹ ᱫᱷᱟᱣ ᱫᱚᱞᱤᱧ ᱢᱚᱱᱮ ᱠᱟᱫᱟ ᱪᱟᱞᱟᱜ ᱞᱟᱹᱜᱤᱫ ᱜᱮ
ᱦᱮᱸ
ᱚᱱᱟᱜᱮ ᱪᱮᱫ ᱛᱮᱞᱤᱧ ᱪᱟᱞᱟᱜᱼᱟ ᱢᱚᱴᱚᱨ ᱥᱟᱭᱠᱮᱞ ᱛᱮᱞᱤᱧ ᱪᱟᱞᱟᱜᱼᱟ ᱥᱮ ᱜᱟᱹᱰᱤ ᱛᱮᱞᱤᱧ ᱪᱟᱞᱟᱜᱼᱟ ᱟᱫᱚᱼᱼ
ᱟᱫᱚ ᱟᱯᱮ ᱥᱮᱫ ᱠᱷᱚᱱᱟᱜ ᱫᱚ ᱛᱤᱱᱟᱹᱜ ᱥᱟᱺᱜᱤᱧᱟ ᱵᱩᱨᱩ?
ᱟᱞᱮᱥᱮᱫ ᱠᱷᱚᱱᱟᱜ ᱫᱚᱼᱼ ᱳᱭ ᱛᱤᱨᱤᱥ ᱪᱚᱞᱞᱤᱥ ᱠᱤᱞᱳᱢᱤᱴᱟᱨ ᱜᱟᱱ ᱦᱩᱭᱩᱜᱼᱟ
ᱦᱚᱸ ᱟᱞᱮ ᱥᱮᱫ ᱦᱚᱸ ᱚᱱᱠᱟ ᱜᱮ ᱦᱩᱭᱩᱜᱼᱟ
ᱦᱩᱸ
ᱵᱮᱥᱤ ᱵᱟᱝ ᱡᱷᱟᱹᱞᱟ ᱥᱩᱨ ᱧᱚᱜ ᱜᱮᱭᱟ
ᱛᱟᱦᱚᱞᱮ ᱟᱯᱮ ᱥᱮᱫ ᱫᱚ ᱚᱱᱠᱟ ᱪᱮᱫ ᱠᱚ ᱡᱚᱵᱮᱞᱮ ᱠᱚ ᱚᱱᱠᱟ ᱢᱮᱱᱟᱜ ᱛᱟᱼᱼ ᱼᱼᱯᱮᱭᱟ ᱟᱨᱠᱤ ᱟᱯᱮᱭᱟᱜ ᱡᱟᱭᱜᱟ
ᱵᱮᱞᱮ ᱛᱟᱯᱚᱨ ᱯᱤᱭᱟᱹᱨᱤ ᱛᱚ ᱠᱷᱤᱡᱩᱨ ᱵᱮᱞᱮ ᱡᱟᱹᱱᱩᱢ ᱵᱮᱞᱮ ᱚᱱᱟ ᱠᱚᱜᱮ ᱠᱟᱹᱡ ᱢᱮᱱᱟᱜᱼᱟ ᱟᱫᱚ ᱮᱴᱟᱜ ᱡᱤᱱᱤᱥ ᱫᱚ ᱚᱝᱠᱟᱱᱟᱜ ᱫᱚ ᱵᱟᱹᱱᱩᱜᱼᱟ
ᱦᱮᱸ ᱦᱮᱸ
ᱦᱩᱸ
ᱟᱫᱚ ᱡᱮᱢᱚᱱ ᱚᱠᱟ ᱡᱮᱢᱚᱱ ᱡᱟᱭᱜᱟ ᱦᱤᱥᱟᱹᱵᱽ ᱚᱱᱠᱟ ᱜᱮ ᱦᱩᱭᱩᱜ ᱠᱟᱱᱟ ᱡᱮᱜ ᱡᱟᱨ ᱡᱟᱭᱜᱟᱨᱮ ᱦᱮᱸᱥᱮ ᱵᱟᱝ ᱚᱠᱟ ᱥᱮᱫ ᱫᱚ ᱡᱮᱢᱚᱱ ᱟᱯᱷᱮᱞ ᱠᱚ ᱟᱝᱜᱩᱨᱼᱼ ᱠᱚ ᱦᱩᱭᱩᱜ ᱠᱟᱱᱟ ᱛᱟᱯᱚᱨᱮᱼᱼ ᱚᱱᱟ ᱵᱤᱥᱤᱨ ᱵᱷᱟᱜ ᱧᱮᱞ ᱢᱮ ᱦᱳᱭ ᱞᱤᱪᱩ ᱠᱚᱼᱼ
ᱟᱫᱚ ᱡᱷᱚᱛᱚ ᱡᱟᱭᱜᱟ ᱨᱮᱢᱟ ᱡᱷᱚᱛᱚ ᱫᱟᱨᱮ ᱵᱟᱝ ᱦᱩᱭ ᱞᱟᱜᱤᱛᱚᱜᱼᱟ
ᱦᱩᱸ
ᱦᱮᱸᱚᱠᱟᱠᱚ ᱡᱟᱭᱜᱟ ᱨᱮ ᱡᱟᱦᱟᱸ ᱡᱮᱼᱼ
ᱱᱟᱹᱭ ᱱᱟᱹᱭ ᱱᱟᱹᱭ ᱫᱷᱟᱨᱮ ᱠᱚᱨᱮ ᱫᱚ ᱡᱮᱢᱚᱱ ᱱᱚᱣᱟ ᱠᱚᱨᱮ ᱫᱚ ᱵᱤᱥᱤᱨ ᱵᱷᱟᱜ ᱱᱟᱨᱼᱼ
ᱦᱮᱸ ᱦᱮᱸ ᱱᱟᱨᱠᱳᱞ ᱫᱟᱨᱮ ᱚᱱᱟ ᱠᱚᱨᱮ ᱜᱮ ᱵᱤᱥᱤ ᱨᱚᱦᱚᱭ ᱦᱩᱭᱩᱜ ᱜᱮᱭᱟ ᱟᱵᱚ ᱱᱚᱣᱟ ᱠᱚᱨᱮ ᱢᱟ ᱚᱱᱟ ᱱᱟᱨᱠᱳᱞ ᱫᱟᱨᱮ ᱨᱚᱦᱚᱭ ᱞᱮᱠᱷᱟᱡ ᱵᱟᱝ ᱦᱩᱭ ᱞᱟᱹᱜᱤᱫᱚᱜᱼᱟ ᱩᱱᱟᱹᱜ ᱞᱚᱜᱚᱱ ᱫᱚ
ᱦᱮᱸ ᱟᱫᱚ ᱟᱵᱚ ᱥᱮᱱᱟᱜ ᱡᱟᱭᱜᱟ ᱟᱞᱟᱫᱟ ᱜᱮᱭᱟ ᱥᱮ ᱟᱵᱚ ᱥᱮᱱᱟᱜ ᱦᱟᱥᱟ ᱠᱚ ᱟᱨ ᱚᱱᱛᱮᱱᱟᱜ ᱦᱟᱥᱟ ᱠᱚ ᱟᱞᱟᱫᱟ ᱜᱮᱭᱟ ᱚᱱᱟᱛᱮ ᱟᱨ ᱡᱟᱭᱜᱟ ᱦᱤᱥᱟᱹᱵ ᱦᱚᱲ ᱠᱚᱦᱚᱸ ᱵᱚᱱ ᱵᱚᱫᱚᱞᱚᱜ ᱜᱮᱭᱟ ᱥᱮ ᱟᱞᱟᱫᱟ ᱜᱮᱛᱚ ᱨᱩᱯ ᱠᱚ ᱡᱮᱢᱚᱱ ᱟᱞᱟᱫᱟᱜ ᱜᱮᱛᱟ ᱵᱚᱱᱟ ᱥᱮ ᱵᱟᱝ
ᱦᱮᱸ ᱚᱱᱟ ᱢᱟ ᱴᱷᱤᱠ ᱠᱟᱛᱷᱟ ᱵᱤᱱ ᱞᱟᱹᱭᱟ ᱡᱟᱭᱜᱟ ᱦᱤᱥᱟᱹᱵ ᱢᱟᱱᱮ ᱚᱱᱛᱮᱱᱟᱜ ᱛᱟᱯᱢᱟᱛᱨᱟ ᱱᱤᱭᱚᱱᱛᱨᱚᱱ ᱦᱚᱭ ᱦᱚᱸ ᱢᱟᱱᱮ ᱦᱚᱭ ᱦᱤᱸᱥᱤᱫ ᱠᱚᱦᱚᱸ ᱠᱟᱹᱡᱼᱼ ᱟᱞᱟᱫᱟ ᱧᱚᱜ ᱜᱮᱭᱟ
ᱦᱳᱭ ᱚᱱᱟᱛᱮ ᱛᱮ ᱨᱮᱱ ᱦᱚᱲ ᱠᱚᱦᱚᱸ ᱟᱞᱟᱫᱟ ᱧᱮᱞ ᱛᱮᱜᱮᱢ ᱵᱩᱡᱮᱭᱟ ᱡᱮ ᱱᱩᱭ ᱫᱚ ᱵᱟᱝ ᱱᱩᱭ ᱫᱚ ᱮᱴᱟᱜ ᱥᱮᱱᱤᱡ ᱦᱚᱲ ᱠᱟᱱᱟᱭ ᱱᱩᱭ ᱫᱚ ᱱᱚᱱᱛᱮᱱᱤᱡ ᱦᱮᱸᱥᱮ ᱵᱟᱝ ᱦᱮᱸ
ᱟᱫᱚ ᱡᱚᱛᱚ ᱡᱟᱭᱜᱟ ᱛᱚ ᱵᱟᱝ ᱥᱚᱢᱚᱱᱟ ᱠᱤᱪᱷᱩ ᱠᱤᱪᱷᱩ ᱡᱟᱭᱜᱟ ᱥᱚᱢᱚᱛᱚᱞ ᱜᱮᱭᱟ ᱚᱠᱟ ᱡᱟᱭᱜᱟ ᱠᱟᱹᱡ ᱞᱟ ᱼᱼᱛᱟᱨ ᱧᱚᱜ ᱜᱮᱭᱟ ᱩᱥᱩᱞ ᱩᱥᱩᱞ ᱧᱚᱜ ᱜᱮᱭᱟ ᱦᱩ ᱱᱚᱣᱟ ᱠᱚ ᱡᱟᱭᱜᱟ ᱫᱚ ᱫᱚᱢᱮ ᱵᱤᱨ ᱜᱟᱡᱟᱲ ᱢᱮᱱᱟᱜᱼᱟ ᱠᱟ ᱯᱷᱟᱠᱟ ᱡᱟᱭᱜᱟ ᱠᱚᱨᱮ ᱫᱚ ᱯᱷᱟᱸᱠᱟ ᱜᱮᱭᱟ ᱵᱤᱨ ᱫᱟᱨᱮ ᱦᱚᱸ ᱵᱟᱹᱱᱩᱜ-ᱟ᱾
ᱦᱮᱸ
ᱦᱮᱸ
ᱟᱫᱚ ᱚᱠᱟ ᱥᱮᱫ ᱫᱚ ᱧᱮᱞ ᱵᱤᱱ ᱫᱚᱢᱮ ᱠᱚ ᱚᱲᱟᱜᱮᱫ-ᱟ ᱵᱤᱨ ᱫᱟᱨᱮ ᱠᱚᱦᱚᱸ ᱡ ᱡᱷᱚᱛᱚ ᱠᱚ ᱩᱡᱟᱹᱲᱮᱜ-ᱟ ᱚᱱᱟ ᱫᱚ ᱮᱴᱟᱜ ᱫᱚ ᱵᱟᱝ ᱴᱷᱤᱠᱟ ᱠᱟᱨᱚᱱ ᱡᱤᱵᱽ ᱡᱤᱭᱟᱹᱞᱤ ᱞᱟᱹᱜᱤᱫ ᱦᱚᱸ ᱛᱟᱦᱮ ᱨᱮᱱᱟᱜ ᱡᱟᱭᱜᱟ ᱫᱚ ᱩᱪᱤᱛ
ᱦᱮᱸ ᱩᱱᱠᱩ ᱞᱟᱹᱜᱤᱫ ᱦᱚᱸᱛᱚ ᱩᱱᱠᱩ ᱞᱟᱹᱜᱤᱫ ᱦᱚᱸ ᱚᱫᱷᱤᱠᱟᱨ ᱢᱮᱱᱟᱜᱛᱚ ᱱᱚᱣᱟ ᱡᱮ ᱫᱷᱟᱹᱨᱛᱤ ᱨᱮ ᱛᱟᱦᱮᱸ ᱞᱮᱱᱟ ᱩᱱᱠᱩ ᱞᱟᱹᱜᱤᱫ ᱦᱚᱸ ᱪᱮᱫᱟᱜ ᱩᱱᱠᱩᱣᱟᱜ ᱫᱚ ᱡᱟᱭᱜᱟ ᱵᱚᱱ ᱫᱚᱠᱷᱚᱞ ᱛᱟᱠᱚᱣᱟ
ᱟᱨ ᱡᱩᱫᱤ ᱜᱚᱴᱟ ᱜᱮ ᱚᱱᱠᱟ ᱵᱚᱱ ᱩᱡᱟᱹᱲ ᱪᱟᱵᱟᱭᱟ ᱛᱟᱦᱚᱞᱮ ᱩᱱᱠᱩ ᱡᱤᱵᱽᱡᱤᱭᱟᱹᱞᱤ ᱠᱚᱫᱚ ᱚᱠᱟᱨᱮᱠᱚ ᱛᱟᱦᱮᱱᱟ ᱦᱮᱸ ᱥᱮ ᱵᱟᱝ
ᱢᱩᱪᱟᱹᱫ ᱨᱮ ᱟᱵᱚᱣᱟᱜ ᱚᱲᱟᱜ ᱜᱮᱠᱚ ᱦᱤᱡᱩᱜ-ᱟ ᱦᱟᱜ ᱱᱩᱠᱩ ᱫᱚ ᱩᱱᱠᱩᱣᱟᱜ ᱚᱲᱟᱜ ᱢᱟ ᱜᱚᱴᱟ ᱵᱤᱨ ᱵᱩᱨᱩ ᱵᱚᱱ ᱢᱟᱜ ᱥᱟᱯᱷᱟᱭ-ᱟ ᱟᱫᱚ ᱩᱱᱠᱩᱣᱟᱜ ᱡᱟᱭᱜᱟ ᱡᱩᱫᱤᱢ ᱢᱟᱜ ᱥᱟᱯᱷᱟ ᱠᱮᱭᱟ ᱱᱩᱠᱩ ᱫᱚ ᱚᱠᱟ ᱨᱮᱠᱚ ᱛᱟᱦᱮᱱᱟ
ᱦᱳᱭ ᱟᱠᱚ ᱞᱟᱹᱜᱤᱫ ᱦᱚᱸ ᱡᱟᱭᱜᱟ ᱫᱚ ᱛᱟᱦᱮᱸ ᱫᱚᱨᱠᱟᱨ ᱠᱟᱨᱚᱱ ᱩᱱᱠᱩ ᱦᱚᱸ ᱠᱟᱨᱚᱱ ᱡᱤᱵᱽᱡᱤᱭᱟᱹᱞᱤ ᱠᱟᱱᱟ ᱠᱚ ᱥᱮ ᱩᱱᱠᱩ ᱦᱚᱸ ᱜ ᱪᱟᱸᱫᱚ ᱵᱚᱸᱜᱟᱭ ᱤᱭᱟᱹ ᱟᱠᱟᱫ ᱠᱚᱣᱟ
ᱦᱮ ᱡᱟᱦᱟᱸ ᱫᱚ ᱥᱤᱨᱡᱟᱹᱣ ᱟᱠᱟᱫ ᱠᱚ ᱛᱟᱦᱮᱱ ᱜᱮ ᱩᱱᱠᱩ ᱦᱚᱸ ᱚᱫᱷᱤᱠᱟᱨ ᱢᱮᱱᱟᱜ ᱛᱟᱠᱚᱣᱟ ᱱᱚᱣᱟ ᱫᱷᱟᱹᱨᱛᱤ ᱨᱮ ᱛᱟᱦᱮᱸ ᱨᱮᱱᱟᱜ ᱛᱟᱦᱞᱮ ᱟᱯᱮ ᱥᱮᱫ ᱫᱚ ᱡᱤᱵᱽ ᱡᱤᱭᱟᱹᱞᱤ ᱠᱚ ᱢᱮᱱᱮ ᱪᱮᱠᱟᱱ ᱠᱚ ᱢᱮᱱᱟᱜ ᱠᱚᱣᱟ
ᱟᱞᱮ ᱥᱮᱫ ᱢᱟ ᱠᱚ ᱧᱮᱞᱚᱜ ᱠᱟᱱᱟ ᱠᱚ ᱱᱚᱣᱟ ᱠᱚᱨᱮ ᱢᱟ ᱫᱤᱱ ᱫᱤᱱ ᱛᱟᱭᱚᱢ ᱯᱟᱹᱦᱤᱞ ᱡᱮᱢᱚᱱ ᱠᱚ ᱛᱟᱦᱮᱸ ᱠᱟᱱᱟ ᱩᱱᱠᱩ ᱴᱤᱜ ᱴᱚᱲᱚᱜ ᱪᱮᱬᱮ ᱥᱮ ᱩᱱᱠᱩ ᱜᱷᱮᱣᱨᱟ ᱠᱚᱵᱚᱱ ᱢᱮᱱᱮᱫ ᱫᱚ ᱟᱸᱡᱚᱢ ᱟᱠᱟᱫ ᱠᱚᱣᱟᱵᱤᱱ ᱛᱚ
ᱟᱻ ᱧᱮᱞᱚᱜ
ᱪᱟᱞ ᱠᱚᱨᱮ ᱠᱚ ᱛᱟᱦᱮᱱ ᱛᱟᱦᱮᱸᱜ-ᱟ ᱱᱮᱛᱟᱨ ᱵᱟᱝ ᱚᱱᱠᱟ ᱵᱟᱠᱚ ᱧᱮᱞᱚᱜ ᱠᱟᱱᱟᱠᱤᱱ ᱚᱠᱟᱥᱮᱫ ᱠᱚ ᱪᱟᱞᱟᱣ ᱪᱟᱵᱟᱭᱮᱱᱟ ᱤᱧ ᱦᱚᱸ ᱵᱟᱹᱧ ᱵᱩᱡᱟ ᱥᱮᱠᱚ ᱜᱩᱡᱩᱜ ᱠᱟᱱᱟ ᱥᱮ ᱱᱮᱛᱟᱨ ᱢᱟ ᱱᱚᱜ-ᱚᱭ ᱡᱮᱢᱚᱱ ᱴᱟᱣᱟᱨ ᱠᱚᱠᱚ ᱵᱟᱹᱭᱥᱟᱹᱣᱮᱫᱟ ᱥᱮ ᱚᱱᱟ ᱫᱟᱨᱟᱭᱛᱮ ᱤᱭᱟᱹ ᱫᱟᱨᱟᱭ ᱛᱮᱠᱚ ᱜᱩᱡᱩᱜ ᱠᱟᱱᱟ ᱥᱮ ᱟᱹᱭᱠᱟᱹᱜ ᱠᱟᱱᱟ ᱠᱚ ᱚᱱᱟ ᱵᱟᱹᱞᱤᱧ ᱵᱩᱡᱽ ᱫᱟᱲᱮᱜ ᱠᱟᱱᱟ
ᱚᱱᱟ ᱟᱹᱰᱤ ᱟᱹᱰᱤ ᱟᱭᱢᱟ ᱡᱟᱭᱜᱟ ᱜᱮ ᱧᱮᱞᱚᱜ ᱠᱟᱱᱟ ᱵᱩᱞᱩᱯ ᱪᱟᱵᱟ ᱟᱠᱟᱱᱟ ᱠᱚ ᱡᱟᱦᱟᱸ ᱞᱟᱦᱟ ᱛᱮᱞᱤᱧ ᱧᱮᱞ ᱵᱟᱲᱟ ᱟᱠᱟᱱᱟ ᱚᱠᱟ ᱜᱤᱫᱽᱨᱟᱹ ᱨᱤᱧ ᱧᱮᱞ ᱵᱟᱲᱟ ᱟᱠᱟᱫ ᱠᱚᱣᱟᱭ ᱟᱨ ᱩᱱᱠᱩ ᱥᱮᱬᱟ ᱥᱮᱬᱟ ᱪᱮᱬᱮ ᱠᱚᱦᱚᱸ ᱩᱱᱠᱩ ᱦᱚᱸ ᱱᱮᱛᱟᱨ ᱫᱚ ᱵᱟᱹᱞᱤᱧ ᱧᱮᱞ ᱵᱟᱲᱟᱭᱮᱫ ᱠᱚᱣᱟ ᱧᱩᱛᱩᱢ ᱫᱚ ᱵᱟᱹᱞᱤᱧ ᱵᱟᱲᱟᱭᱮᱫ ᱛᱟᱠᱚᱣᱟ ᱩᱱᱠᱩ ᱥᱮᱬᱟ ᱥᱮᱬᱟ ᱪᱮᱬᱮ ᱛᱟᱦᱮᱸ ᱠᱟᱱᱟ ᱠᱚ ᱟᱫᱚ ᱱᱮᱛᱟᱨ ᱫᱚ ᱪᱤᱠᱟᱹ ᱪᱟᱵᱟᱭᱱᱟᱠᱚ ᱡᱮ ᱧᱮᱞ ᱦᱚᱸ ᱵᱟᱠᱚ ᱧᱮᱞ ᱵᱟᱲᱟᱜ ᱠᱟᱱᱟ
ᱦᱮᱸ ᱚᱱᱟᱜᱮ ᱫᱤᱱ ᱫᱤᱱ ᱛᱮ ᱡᱩᱜᱽ ᱠᱚᱦᱚᱸ ᱵᱚᱫᱚᱞᱚᱜ ᱠᱟᱱᱟ ᱟᱨ